ᱦᱮᱞᱳ
ᱤᱭᱟᱹ ᱡᱚᱦᱟᱨ ᱜᱮ ᱦᱮᱸ ᱡᱚᱦᱟᱨ ᱜᱮ ᱪᱮᱫᱠᱟ ᱢᱮᱱᱟᱜ ᱵᱤᱱᱟ?
ᱦᱮᱸ ᱱᱤᱛᱳᱜ ᱫᱚ ᱦᱟᱸᱜ ᱱᱚᱜᱼᱚᱭ ᱛᱚ ᱵᱷᱟᱜᱮ ᱜᱮ ᱢᱮᱱᱟᱜ ᱟᱠᱟᱫ ᱞᱤᱧᱟᱹ ᱟᱫᱚ ᱟᱹᱵᱤᱱ ᱜᱮ ᱚᱠᱟᱞᱮᱠᱟ ᱢᱮᱱᱟᱜ ᱠᱟᱜ ᱵᱤᱱᱟ?
ᱦᱮᱸ ᱤᱧ ᱦᱚᱸ ᱱᱟᱯᱟᱭ ᱜᱮ ᱢᱤᱱᱟᱹᱧᱟ, ᱟᱨ ᱚᱲᱟᱜ ᱠᱚᱨᱮ ᱫᱚ ᱪᱮᱫᱠᱟ ᱢᱮᱱᱟᱜ ᱠᱚᱣᱟ?
ᱚᱲᱟᱜ ᱠᱚᱨᱮ ᱫᱚ ᱦᱟᱸᱜ ᱱᱚᱜᱼᱚᱭ ᱛᱚ ᱪᱟᱸᱫ ᱵᱚᱸᱜᱟ ᱦᱟᱸᱜ ᱫᱟᱭᱟ ᱫᱩᱞᱟᱹᱲ ᱠᱚᱛᱮ ᱦᱟᱸᱜ ᱱᱤᱛᱚᱜ ᱫᱚ ᱡᱚᱛᱚ ᱦᱚᱲᱜᱮ ᱱᱟᱯᱟᱭ ᱜᱮ ᱢᱮᱱᱟᱜ ᱟᱠᱟᱫ ᱠᱚᱣᱟ, ᱟᱫᱚ ᱟᱯᱮ ᱚᱲᱟᱜ ᱨᱮᱜᱮ ᱚᱠᱟ ᱞᱮᱠᱟ ᱢᱮᱱᱟᱜ ᱠᱚᱣᱟ?
ᱦᱮᱸ ᱟᱞᱮ ᱚᱲᱟᱜ ᱨᱮᱦᱚᱸ ᱟᱞᱮ ᱚᱲᱟᱜ ᱨᱮᱦᱚᱸ ᱱᱟᱯᱟᱭ ᱜᱮ ᱢᱮᱱᱟᱜ ᱠᱚᱣᱟ ᱡᱷᱚᱛᱚ ᱦᱚᱲ ᱟᱯᱟᱛᱚᱛᱚ ᱾
ᱱᱟᱯᱟᱭ ᱛᱟᱦᱮᱸ ᱞᱮᱱᱠᱷᱟᱱ ᱜᱮ ᱱᱟᱯᱟᱭᱟ ᱾
ᱦᱮᱸ ‍ᱻ‍
ᱪᱮᱫ ᱞᱮᱠᱟ ᱫᱟᱜ ᱡᱟᱹᱯᱩᱫ ᱠᱟᱜᱼᱟ ᱟᱯᱮᱥᱮᱫ ᱫᱚ? ᱱᱤᱛᱚᱜ ᱢᱟ ᱦᱟᱸᱜ ᱛᱚ ᱱᱚᱜᱼᱚᱭ ᱟᱥᱟᱲ ᱥᱟᱱ ᱵᱚᱸᱜᱟ ᱟᱥᱟᱲ ᱵᱚᱸᱜᱟ ᱪᱟᱞᱟᱜ ᱠᱟᱱᱟ ᱫᱟᱜ ᱡᱟᱹᱯᱩᱫ ᱠᱚ ᱧᱮᱞ ᱧᱟᱢᱚᱜ ᱠᱟᱱᱟ ᱟᱫᱚ ᱟᱯᱮ ᱥᱮᱫ ᱜᱮ ᱚᱠᱟ ᱞᱮᱠᱟᱭ ᱫᱟᱜ ᱡᱟᱹᱯᱩᱫᱮᱜᱼᱟ?
ᱟᱞᱮ ᱥᱮᱫ ᱫᱚ ᱟᱹᱰᱤ ᱨᱟᱜᱤ ᱨᱤᱢᱤᱞ ᱠᱮᱫᱟᱭ ᱫᱟᱜ ᱡᱟᱹᱯᱩ ᱡᱚᱨᱚᱭᱮᱫᱟᱭ ᱵᱟᱨ ᱯᱮ ᱫᱤᱱ ᱠᱷᱚᱱ ᱾
ᱩᱸ ᱟᱫᱚ ᱪᱟᱥ ᱠᱟᱹᱢᱤ ᱠᱚ ᱪᱮᱫᱠᱟ ᱦᱩᱭᱩᱜ ᱠᱟᱱᱟ ᱟᱯᱮ ᱫᱤᱥᱚᱢ ᱥᱮᱫ ᱫᱚ?
ᱪᱟᱥ ᱵᱟᱥ ᱠᱚ ᱦᱩᱭᱩᱜ ᱠᱟᱱᱟ ᱢᱚᱴᱟ ᱢᱩᱴᱤ ᱱᱮᱜ-ᱮ ᱥᱩᱨᱩᱜ ᱠᱟᱱᱟ ᱛᱚᱞᱟ ᱠᱚ ᱵᱟᱲᱟ ᱦᱩᱭᱩᱜ ᱠᱟᱱᱟ ᱟᱨ ᱨᱚᱦᱚᱭ ᱵᱟᱲᱟ ᱦᱩᱭᱩᱜ ᱠᱟᱱᱟ ᱾ ᱟᱯᱮᱥᱮᱫ ᱫᱚ ᱪᱮᱫ ᱠᱟ?
ᱟᱞᱮ ᱥᱮᱫ ᱦᱚᱸ ᱱᱚᱜᱼᱚᱭ ᱱᱚᱜᱼᱚᱭ ᱮᱦᱚᱵ ᱤᱫᱤᱜ ᱠᱟᱱ ᱜᱮᱭᱟ ᱟᱫᱚ ᱟᱫᱚ ᱦᱚᱞᱟ ᱢᱟᱫᱷᱮᱨ ᱠᱷᱚᱱ ᱜᱮᱛᱚ ᱫᱟᱜ ᱮ ᱥᱩᱨᱩ ᱮᱦᱚᱵ ᱠᱟᱫᱟᱭ ᱟᱫᱚ ᱛᱚᱞᱟ ᱠᱚᱦᱚᱸ ᱤᱱᱠᱟᱹ ᱫᱚᱢᱮ ᱫᱚ ᱵᱟᱝ ᱢᱟᱨᱟᱝ ᱠᱟᱱᱟ ᱠᱟᱹᱴᱤᱡ ᱠᱟᱹᱴᱤᱡ ᱜᱮ ᱟᱫᱷᱟᱱ ᱠᱚᱫᱚ ᱠᱚ ᱨᱚᱦᱚᱭ ᱫᱟ ᱠᱚ ᱟᱨ ᱟᱫᱷᱟᱱ ᱠᱚᱫᱚ ᱦᱟᱸᱜ ᱟᱣᱨᱤ
ᱦᱩᱸ
ᱻ ᱟᱯᱮ ᱫᱚ ᱦᱟᱸᱜ ᱟᱫᱚ ᱱᱮᱛᱟᱨ ᱫᱤᱱ ᱫᱚ ᱪᱮᱫ ᱦᱩᱲᱩ ᱠᱚᱯᱮ ᱪᱟᱥ ᱜᱮᱭᱟᱯᱮ?
ᱚᱱᱮ ᱡᱟᱦᱟᱸ ᱢᱮᱱᱟᱜᱼᱟ
ᱥᱚᱨᱱᱚ ᱠᱚ ᱠᱷᱚᱸᱱᱰᱚ ᱜᱤᱨᱤ ᱠᱚ ᱚᱱᱟ ᱠᱚ ᱡᱟᱦᱟᱸ ᱡᱟᱦᱟᱸ ᱠᱚ ᱨᱚᱦᱚᱭ ᱜᱮᱭᱟ ᱚᱱᱟ ᱥᱚᱢᱯᱚᱨᱠᱮ ᱩᱱᱟᱹᱜ ᱱᱚᱞᱮᱡᱽ ᱵᱟᱹᱱᱩᱜ ᱛᱤᱧᱟ ᱾ ᱟᱯᱮ ᱥᱮᱫ ᱫᱚ ᱛᱟᱦᱞᱮ? ᱥᱮ ᱵᱤᱞᱚᱛ ᱫᱤᱥᱚᱢ ᱥᱮ ᱵᱤᱨ ᱫᱤᱥᱚᱢ?
ᱟᱞᱮ ᱥᱮᱫ ᱫᱚ ᱦᱟᱸᱜ ᱮᱸ ᱵᱤᱨ ᱫᱤᱥᱚᱢ ᱫᱚ ᱵᱟᱝ ᱠᱟᱱᱟ ᱟᱞᱮ ᱥᱮᱫ ᱫᱚ ᱦᱟᱸᱜ ᱵᱤᱞᱟᱹᱛ ᱫᱤᱥᱚᱢ ᱜᱮ ᱾
ᱚ, ᱟᱞᱮ ᱥᱮᱫ ᱫᱚ ᱵᱤᱨ ᱫᱤᱥᱚᱢ ᱠᱟᱱᱟ ᱾
ᱚ ᱦᱩᱸ ᱵᱷᱟᱹᱜᱤ ᱠᱟᱛᱷᱟ ᱵᱤᱨ ᱫᱤᱥᱚᱢ ᱢᱟ ᱞᱟᱹᱭᱟ ᱠᱚ ᱵᱟᱝᱢᱟ ᱡᱚᱠᱷᱚᱱ ᱨᱚᱦᱚᱭᱟᱢ ᱚᱱᱛᱮ ᱨᱮᱢᱟ ᱵᱤᱨ ᱡᱟᱱᱣᱟᱨ ᱠᱚ ᱫᱚᱢᱮ ᱠᱚ ᱛᱟᱦᱮᱱ ᱜᱮᱭᱟ ᱠᱚ ᱾
ᱟᱸ ᱨᱚᱦᱚᱭ ᱞᱮᱠᱷᱟᱱᱮᱢ ᱧᱤᱫᱟᱹ ᱠᱚ ᱦᱩᱰᱩᱠᱚᱜ ᱜᱮᱭᱟ ᱞᱟᱹᱭᱟᱠᱚ ᱵᱟᱝ ᱢᱟ ᱦᱩᱲᱩ ᱠᱚᱠᱚ ᱡᱟᱦᱟᱸᱢ ᱨᱚᱦᱚᱭ ᱠᱟᱜ-ᱟ ᱚᱱᱟ ᱠᱚᱠᱚ ᱠᱷᱤᱛᱤ ᱜᱮᱭᱟ ᱠᱚ, ᱟᱫᱚ ᱟᱯᱮᱥᱮᱫ ᱚᱱᱠᱟ ᱵᱟᱝ ᱦᱩᱭ ᱵᱟᱲᱟ ᱟᱠᱟᱱᱟ?
ᱵᱟᱝ ᱵᱟᱝ ᱞᱟᱦᱟᱛᱮ ᱞᱮᱠᱟ ᱫᱚ ᱟᱫᱚ ᱵᱟᱹᱱᱩᱜ ᱠᱚᱣᱟ ᱞᱟᱦᱟ ᱛᱮ ᱫᱚᱠᱚ ᱛᱟᱦᱮᱸ ᱞᱮᱱᱟ ᱛᱮᱦᱤᱧ ᱜᱟᱯᱟ ᱫᱚ ᱚᱱᱠᱟᱱ ᱫᱚ ᱵᱟᱝ ᱠᱟᱱᱟ ᱛᱮᱹᱦᱮᱧ ᱜᱟᱯᱟ ᱫᱚ ᱚᱱᱠᱟ ᱵᱟᱹᱱᱩᱜ ᱠᱚᱣᱟ ᱢᱟᱱᱮ ᱵᱤᱨ ᱨᱮᱫᱚ ᱞᱟᱦᱟᱫᱚ ᱡᱮᱢᱚᱱ ᱠᱚ ᱛᱟᱦᱮᱸ ᱞᱮᱱᱟ ᱠᱩᱞ ᱵᱟᱱᱟᱢ ᱠᱚ ᱛᱟᱦᱮᱸ ᱞᱮᱱᱟ ᱛᱮᱦᱮᱧ ᱜᱟᱯᱟ ᱫᱚ ᱵᱟᱹᱱᱩᱜ ᱠᱚᱣᱟ ᱵᱤᱨ ᱠᱚ ᱯᱷᱟᱸᱠᱟ ᱪᱟᱵᱟ ᱟᱠᱟᱱᱟ
ᱦᱮᱸ ᱵᱟᱹᱭ ᱵᱟᱹᱭᱛᱮ ᱱᱮᱛᱟᱨ ᱫᱚ ᱟᱨ ᱡᱷᱚᱛᱚ ᱵᱤᱨ ᱨᱮᱱ ᱡᱤᱵᱽ-ᱡᱤᱭᱟᱹᱞᱤ ᱠᱚᱠᱚ ᱟᱫ ᱪᱟᱵᱟᱜ ᱠᱟᱱᱟ ᱠᱚ ᱛᱚ
ᱱᱮ ᱱᱟᱢᱮ ᱥᱮ ᱫᱚ ᱥᱩᱫᱦᱩ ᱵᱤᱨ ᱫᱤᱥᱚ ᱢ ᱢᱟᱱᱮ ᱵᱤᱨ ᱨᱮ ᱢᱟᱱᱮ ᱤᱭᱟᱹ ᱠᱚ ᱵᱟᱹᱱᱩᱜ ᱠᱚᱣᱟ ᱡᱤᱭᱟᱹᱞᱤ ᱠᱚᱜᱮ ᱵᱟᱹᱱᱩᱜ ᱠᱚᱣᱟ ᱱᱤᱛᱚᱜ ᱫᱚ
ᱦᱚᱸᱜ-ᱚ ᱠᱷᱚᱵᱚᱨ ᱠᱚ ᱞᱟᱹᱭ ᱢᱮ ᱫᱟᱫᱟ ᱟᱯᱮ ᱫᱤᱥᱚᱢ ᱚᱠᱟᱞᱮᱠᱟ
ᱦᱮᱞᱳ ᱟᱸᱡᱚᱢᱚᱜ ᱠᱟᱱᱟ
ᱦᱮᱸ ᱟᱸᱡᱚᱢᱚᱜ ᱠᱟᱱᱟ
ᱟᱞᱮ ᱫᱤᱥᱚᱢ ᱫᱚ ᱱᱚᱜᱚᱭ ᱛᱚ ᱵᱤᱨ ᱫᱤᱥᱚᱢ
ᱦᱸ ᱟᱵᱚ ᱢᱟ ᱱᱚᱜᱼᱚᱭ ᱥᱟᱱᱛᱟᱲ ᱠᱟᱱᱟ ᱵᱚᱱ ᱟᱫᱚ ᱥᱟᱱᱛᱟᱲ ᱦᱩᱭ ᱠᱟᱛᱮᱜ ᱥᱟᱱᱛᱟᱲ ᱛᱮ ᱚᱞᱚᱜ ᱯᱟᱲᱦᱟᱣ ᱠᱚ ᱟᱵᱚ ᱚᱞᱪᱤᱠᱤ ᱯᱟᱹᱨᱥᱤ ᱛᱮ ᱚᱞᱚᱜ ᱯᱟᱲᱦᱟᱣ ᱠᱚ ᱪᱮᱫᱠᱟ ᱵᱤᱱ ᱠᱩᱥᱤᱭᱟᱜ ᱜᱮᱭᱟ ᱥᱮ ᱵᱟᱵᱤᱱ ᱠᱩᱥᱤᱭᱟᱜ ᱜᱮᱭᱟ ᱠᱟᱹᱴᱤᱡ ᱵᱤᱱ ᱞᱟᱹᱭ ᱞᱮᱠᱷᱟᱱ ᱵᱷᱟᱹᱜᱤ ᱠᱚᱜᱼᱟ
ᱚᱞ ᱪᱤᱠᱤ ᱚᱞᱪᱤᱠᱤ ᱛᱮᱜᱮ ᱯᱟᱲᱦᱟᱣ ᱫᱚ ᱵᱷᱟᱜᱮᱭᱟ
ᱩᱢ
ᱠᱩᱥᱤᱭᱟᱜᱞᱤᱧ ᱚᱞᱪᱤᱠᱤ ᱛᱮᱜᱮ ᱯᱟᱲᱦᱟᱣ ᱞᱤᱧ ᱠᱩᱥᱤᱭᱟᱜᱼᱟ
ᱟᱨ ᱠᱩᱥᱤ ᱨᱮᱱᱟᱜ ᱠᱟᱛᱷᱟ ᱠᱟᱱ ᱜᱮᱭᱟ ᱟᱵᱚ ᱥᱟᱱᱛᱟᱲ ᱦᱩᱭ ᱠᱟᱛᱮ ᱡᱩᱫᱤ ᱚᱞᱚᱜ
ᱥᱟᱱᱛᱟᱲ ᱠᱟᱱᱟᱢ ᱥᱟᱱᱛᱟᱲ ᱛᱮ ᱡᱩᱫᱤ ᱵᱟᱢ ᱯᱟᱲᱦᱟᱜᱼᱟ, ᱛᱟᱦᱞᱮ ᱪᱮᱫ ᱞᱮᱠᱟᱱ ᱥᱟᱱᱛᱟᱲ ᱠᱟᱱᱟᱢ?
ᱪᱮᱫ ᱞᱮᱠᱟᱱᱼᱼ ᱥᱟᱱᱛᱟᱲ ᱮᱢ ᱦᱩᱭᱮᱱᱟ ᱟᱢ ᱡᱩᱫᱤ ᱟᱭᱳ ᱟᱲᱟᱝ ᱛᱮ ᱡᱩᱫᱤ ᱟᱢ ᱚᱞᱚᱜ ᱯᱟᱲᱦᱟᱣ ᱵᱟᱢ ᱥᱮᱬᱟ ᱞᱮᱼᱟ ᱾ ᱛᱟᱦᱚᱞᱮ ᱥᱟᱱᱛᱟᱲ ᱦᱩᱭ ᱠᱟᱛᱮᱜ ᱪᱮᱫ ᱦᱩᱭᱮᱱ ᱛᱟᱢᱟ?
ᱦᱮᱸᱼᱼ ᱚᱱᱟᱜᱮ ᱞᱟᱹᱠᱛᱤ ᱠᱟᱱᱟ ᱥᱟᱱᱛᱟᱲ ᱦᱩᱭ ᱟᱛᱮ ᱥᱟᱱᱛᱟᱲ ᱛᱮᱜᱮ ᱯᱟᱲᱦᱟᱣ ᱞᱟᱹᱠᱛᱤ ᱠᱟᱱᱟ ᱾
ᱦᱮᱸ ᱮᱠᱫᱚᱢ ᱾ ᱟᱫᱚᱼᱼ ᱱᱤᱛᱚᱜ ᱟᱯᱮ ᱟᱹᱛᱩ ᱴᱚᱞᱟ ᱠᱚᱨᱮ ᱫᱚ ᱪᱮᱫ ᱞᱮᱠᱟ ᱧᱮᱞ ᱵᱟᱲᱟ ᱠᱟᱱᱟ ᱛᱤᱱᱟᱹᱜ ᱩᱱᱠᱩ ᱜᱤᱫᱽᱨᱟᱹ ᱠᱚᱼᱼ ᱪᱮᱫᱮᱠᱟ ᱥᱟᱱᱛᱟᱲ ᱯᱟᱹᱨᱥᱤ ᱛᱮᱥᱮ ᱵᱟᱝᱞᱟ ᱯᱟᱹᱨᱥᱤ ᱛᱮᱠᱚ ᱚᱞ ᱯᱟᱲᱦᱟᱣ ᱦᱚᱪᱚᱭᱮᱫ ᱠᱚᱣᱟ
ᱦᱮᱸ ᱢᱟᱱᱮ ᱞᱟᱦᱟ ᱛᱮᱫᱚ ᱢᱟᱱᱮ ᱚᱱᱠᱟ ᱵᱟᱝᱞᱟ ᱯᱟᱹᱨᱥᱤ ᱛᱮᱠᱚ ᱯᱟᱲᱦᱟᱜ ᱛᱟᱦᱮᱸᱜᱼᱟ ᱼᱼ ᱛᱮᱦᱮᱧ ᱜᱟᱯᱟ ᱫᱚ ᱵᱟᱹᱲᱛᱤ ᱠᱟᱱᱟ ᱢᱟᱱᱮ ᱥᱟᱱᱛᱟᱲ ᱛᱮ ᱵᱤᱥᱤ ᱠᱚ ᱯᱟᱲᱦᱟᱜ ᱠᱟᱱᱟ ᱛᱮᱦᱮᱧ ᱜᱟᱯᱟ ᱫᱚ ᱟᱹᱰᱤ ᱵᱟᱹᱲᱛᱤ ᱠᱟᱱᱟ ᱾ ᱠᱷᱚᱱ ᱫᱚᱼᱼ
ᱱᱤᱛᱚᱜ ᱫᱚ ᱦᱟᱸᱜ ᱠᱚ ᱵᱟᱲᱟᱭ ᱧᱟᱢ ᱤᱫᱤᱭᱮᱫᱟ ᱛᱚ ᱢᱟᱱᱮ ᱥᱟᱱᱛᱟᱲ ᱯᱟᱹᱨᱥᱤ ᱦᱚᱸ ᱜᱚᱴᱟᱼᱼ ᱟᱵᱚ ᱫᱤᱥᱚᱢ ᱨᱮ ᱜᱚᱴᱟ ᱜᱮ ᱪᱟᱹᱞᱩ ᱟᱠᱟᱱᱟ ᱦᱮᱸ ᱡᱮ ᱾ ᱥᱟᱱᱛᱟᱲᱤ ᱯᱟᱹᱨᱥᱤ ᱛᱮ ᱚᱞᱚᱜ ᱯᱟᱲᱦᱟᱣ ᱠᱟᱛᱮᱫ ᱦᱚᱸ ᱟᱹᱰᱤ ᱞᱮᱠᱟᱱ ᱥᱮᱪᱮᱫ ᱵᱚᱱ ᱦᱟᱢᱮᱴ ᱫᱟᱲᱮᱭᱟᱜᱼᱟ ᱢᱮᱱᱛᱮ ᱡᱚᱛᱚ ᱦᱚᱲ ᱜᱮᱠᱚ ᱼᱼ ᱵᱟᱲᱟᱭ ᱧᱟᱢ ᱫᱟᱲᱮᱭᱟᱜ ᱠᱟᱱ ᱚᱱᱟ ᱠᱷᱟᱹᱛᱤᱨ ᱜᱮ ᱦᱟᱸᱜᱼᱼ ᱥᱟᱱᱛᱟᱲ ᱯᱟᱹᱨᱥᱤ ᱛᱮ ᱚᱞᱚᱜ ᱯᱟᱲᱦᱟᱜ ᱦᱚᱸ ᱟᱨ ᱤᱥᱠᱩᱞ ᱠᱚᱞᱮᱡᱽ ᱠᱚᱦᱚᱸ ᱱᱤᱛᱚᱜ ᱫᱚ ᱱᱟᱣᱟ ᱱᱟᱣᱟ ᱟᱹᱰᱤᱜᱟᱱᱼᱼ ᱜᱮ ᱞᱟᱹᱭ ᱞᱮᱠᱷᱟᱱ ᱩᱰᱩᱠ ᱜᱚᱫ ᱟᱠᱟᱱᱟ ᱾
ᱦᱮᱸ ᱟᱹᱰᱤ ᱜᱟᱱ ᱛᱳᱫ ᱠᱟᱱᱟ ᱾
ᱦᱮᱸ ᱾ ᱚᱱᱟᱛᱮ ᱥᱟᱱᱟᱢ ᱠᱚᱜᱮ ᱚᱞᱪᱤᱠᱤ ᱛᱮᱠᱚ ᱯᱟᱲᱦᱟᱣ ᱦᱚᱪᱚᱭᱮᱫ ᱠᱚᱣᱟ ᱾
ᱦᱮᱸ ᱾
ᱟᱨ ᱩᱱᱫᱤᱱ ᱫᱚ ᱱᱚᱝᱠᱟ ᱤᱥᱠᱩᱞ ᱠᱚ ᱠᱚᱞᱮᱡᱽ ᱠᱚ ᱵᱟᱝ ᱛᱟᱦᱮᱸ ᱠᱟᱱ ᱛᱮᱼᱼ ᱟᱭᱳ ᱵᱟᱵᱟ ᱠᱚᱦᱚᱸ ᱠᱚ ᱞᱟᱹᱭ ᱟᱠᱚ ᱡᱮᱼᱼ ᱥᱟᱱᱛᱟᱲ ᱛᱮ ᱯᱟᱲᱦᱟᱣ ᱠᱟᱛᱮᱫ ᱟᱛᱨᱟᱢ ᱯᱟᱲᱦᱟᱣᱮᱱᱟ ᱯᱚᱨᱮᱛᱮ ᱡᱚᱠᱷᱚᱱ ᱵᱟᱢ ᱯᱟᱲᱦᱟᱣ ᱫᱟᱲᱮᱭᱟᱜᱼᱟᱼᱼ ᱩᱱᱤ ᱜᱤᱫᱽᱨᱟᱹ ᱦᱣᱟᱜ ᱟᱡᱟᱜ ᱵᱷᱚᱵᱤᱥᱥᱚᱛᱼᱼ ᱱᱚᱥᱴᱚᱜ ᱛᱟᱭᱟ ᱚᱱᱟ ᱠᱷᱟᱹᱛᱤᱨ ᱥᱟᱱᱛᱟᱲ ᱯᱟᱹᱨᱥᱤ ᱛᱮᱫᱚ ᱩᱱᱟᱹᱜ ᱵᱟᱠᱚ ᱯᱟᱲᱦᱟᱣ ᱠᱚᱜᱮ ᱛᱟᱦᱮᱸᱫᱼᱟ ᱾
ᱦᱮᱸ ᱚᱱᱟᱜᱮ ᱾ ᱚᱱᱠᱟ ᱵᱟᱝ ᱛᱟᱦᱮᱸ ᱞᱮᱱᱟ ᱥᱟᱱᱛᱟᱲ ᱤᱭᱟᱹ ᱤᱥᱠᱩᱞ ᱠᱚᱫᱚ ᱠᱚᱞᱮᱡᱽ ᱠᱚᱫᱚ ᱵᱟᱝ ᱛᱟᱦᱮᱸ ᱞᱮᱱᱟ ᱾ ᱛᱮᱦᱮᱧ ᱜᱟᱯᱟ ᱫᱚ ᱵᱟᱹᱲᱛᱤ ᱠᱟᱱᱟ ᱟᱫᱚ ᱛᱮᱦᱮᱧ ᱜᱟᱯᱟ ᱫᱚ ᱡᱚᱛ ᱼᱼ ᱡᱚᱛᱚ ᱦᱚᱲ ᱠᱚ ᱵᱩᱡᱽ ᱫᱟ ᱟᱨ ᱯᱟᱲᱦᱟᱣᱮᱫ ᱠᱚᱣᱟ ᱠᱚ ᱦᱮᱸᱥᱮ ᱾
ᱦᱩᱸ ᱦᱮᱸ ᱦᱮᱸ ᱾
ᱟᱯᱮ ᱥᱮᱫ ᱫᱚ ᱚᱱᱠᱟ ᱡᱟᱦᱟᱱᱟᱜ ᱯᱚᱨᱚᱵᱽ ᱠᱚ ᱦᱳᱭᱳᱜ ᱟᱥᱮ ᱵᱟᱝ ᱚᱱᱠᱟ ᱡᱟᱦᱟᱱᱟᱜ?
ᱦᱩᱸ ᱟᱞᱮ ᱥᱮᱫ ᱫᱚ ᱦᱟᱸᱜᱼᱼ ᱚᱱᱠᱟ ᱯᱚᱨᱚᱵᱽ ᱠᱚᱫᱚ ᱱᱤᱛᱚᱜ ᱫᱚ ᱦᱟᱸᱜ ᱚᱱᱮ ᱯᱟᱨᱚᱢ ᱪᱟᱞᱟᱣᱮᱱᱼᱼ ᱞᱟᱹᱭ ᱟᱠᱚ ᱟᱢᱵᱟᱵᱚᱛᱤ ᱟᱫᱚ ᱟᱞᱮ ᱥᱮᱫ ᱫᱚ ᱦᱟᱸᱜ ᱚᱱᱟ ᱫᱚ ᱦᱟᱸᱜ ᱟᱢᱵᱟᱵᱚᱛᱤ ᱫᱚ ᱵᱟᱠᱚ ᱢᱟᱱᱟᱣ ᱜᱮᱭᱟ ᱾ ᱟᱞᱮᱥᱮᱫ ᱫᱚ ᱦᱟᱸᱜ ᱨᱚᱡᱚ ᱯᱚᱨᱚᱵᱽ ᱠᱚ ᱢᱟᱱᱟᱭ ᱜᱮᱭᱟ ᱾
ᱳ ᱚᱱᱟ ᱫᱚ ᱪᱮᱫᱠᱟ ᱦᱩᱭᱩᱜ ᱜᱮᱭᱟ ᱚᱱᱟ ᱯᱚᱨᱚᱵᱽ ᱫᱚ?
ᱟᱨ ᱨᱚᱡᱚ ᱯᱚᱨᱚᱵᱽ ᱫᱚ ᱦᱟᱸᱜ ᱱᱚᱝᱠᱟ ᱦᱩᱭᱩᱜ ᱜᱮᱭᱟ ᱚᱱᱠᱟᱼᱼ ᱯᱤᱴᱷᱟᱹᱭᱟᱠᱚ ᱤᱭᱟᱹ ᱥᱩᱠᱨᱤ ᱡᱤᱞ ᱯᱟᱛᱲᱟ ᱯᱤᱴᱷᱟᱹᱭᱟᱠᱚ ᱾ ᱯᱤᱴᱷᱟᱹ ᱰᱩᱢᱵᱩᱜᱟᱠᱚ ᱡᱚᱢᱟᱠᱚ ᱡᱚᱛᱚ ᱚᱲᱟᱜ ᱦᱚᱲᱼᱼ ᱢᱤᱫ ᱥᱟᱶᱛᱮ ᱡᱚᱢ ᱢᱤᱫ ᱟᱠᱚ ᱞᱟᱹᱭᱟᱠᱚ ᱵᱟᱝᱢᱟ ᱱᱚᱣᱟ ᱫᱚᱼᱼ ᱵᱚᱪᱷᱚᱨ ᱨᱮᱱᱟᱜ ᱢᱟᱱᱮ ᱥᱮᱨᱢᱟ ᱨᱮᱱᱟᱜᱼᱼ ᱯᱟᱹᱭᱞᱟᱹ ᱯᱚᱨᱚᱵᱽ ᱠᱟᱱᱟ ᱾
ᱦᱩᱸ
ᱦᱮᱸ ᱚᱱᱠᱟ ᱟᱫᱚ
ᱟᱨ ᱥᱩᱫᱷᱩ ᱢᱟᱱᱮ ᱯᱤᱴᱷᱟᱹ ᱠᱚᱜᱮ ᱦᱩᱭᱩᱜ-ᱟ ᱥᱮ ᱟᱨᱦᱚᱸ ᱡᱟᱦᱟᱱᱟᱜ ᱦᱩᱭᱩᱜ ᱜᱮᱭᱟ ᱚᱱᱠᱟᱱᱟᱜ?
ᱦᱮᱸ ᱚᱱᱟ ᱤᱭᱟᱹ ᱯᱚᱨᱚᱵᱽ ᱧᱩᱛᱩᱢ ᱛᱮ ᱵᱚᱸᱜᱟᱭᱟᱠᱚ ᱦᱟᱺᱰᱤ ᱠᱚᱠᱚ ᱵᱚᱸᱜᱟᱭᱟᱠᱚ ᱟᱫᱚ ᱚᱱᱠᱟ ᱫᱚ ᱪᱮᱫ ᱦᱚᱸ ᱵᱟᱝ ᱦᱩᱭᱩᱜ ᱜᱮᱭᱟ
ᱚ ᱦᱮᱸ ᱛᱚ
ᱦᱩᱸ ᱟᱯᱮ ᱥᱮᱫ ᱫᱚ ᱪᱮᱫ ᱟᱢᱵᱟᱵᱚᱛᱤ ᱠᱚ ᱵᱚᱸᱜᱟᱜ ᱜᱮᱭᱟ
ᱦᱮᱸ ᱟᱞᱮᱥᱮᱫ ᱦᱚᱸ ᱚᱱᱠᱟ ᱟᱢᱵᱟᱵᱩᱛᱤ ᱦᱩᱭᱩᱜ ᱜᱮᱭᱟ ᱯᱤᱴᱷᱟᱹ ᱠᱚ ᱦᱩᱭᱩᱜ ᱜᱮᱭᱟ ᱟᱢᱵᱟᱵᱩᱛᱤ ᱨᱮ ᱚᱱᱠᱟ ᱡᱤᱞ ᱯᱤᱴᱷᱟᱹ ᱠᱚ ᱦᱩᱭᱩᱜ ᱜᱮᱭᱟ ᱚᱱᱟᱜᱮ ᱡᱚᱢ ᱵᱟᱲᱟ ᱜᱮ
ᱞᱮᱹᱭᱟ ᱠᱚ ᱟᱢᱵᱟᱵᱚᱛᱤ ᱨᱮᱢᱟ ᱵᱟᱝᱢᱟ ᱠᱷᱟᱱᱴᱷᱟᱲ ᱠᱚᱠᱚ ᱡᱚᱢᱟ ᱟᱫᱚ ᱛᱤᱱᱟᱹᱜ ᱜᱟᱱ ᱠᱷᱟᱱᱴᱷᱟᱲ ᱠᱚᱢ ᱡᱚᱢ ᱞᱮᱜᱼᱟ
ᱦᱮᱸ ᱡᱚᱢ ᱵᱟᱲᱟ ᱦᱩᱭ ᱞᱮᱱᱟ ᱵᱷᱟᱜᱮ ᱜᱮ ᱠᱟᱱᱴᱷᱟᱲ ᱠᱟᱱᱴᱷᱟᱲ ᱻ
ᱵᱷᱟᱜᱮ ᱵᱩᱡᱷᱟᱹᱜᱼᱟ ᱞᱟᱹᱭᱟ ᱠᱚ
ᱦᱮᱸ ᱟᱨ ᱛᱮᱦᱮᱧ ᱜᱟᱯᱟ ᱢᱟᱛᱚ ᱵᱩᱨᱩ ᱵᱚᱸᱜᱟ ᱦᱳᱭᱳᱜ ᱠᱟᱱᱟ ᱥᱮ ᱪᱮᱫ ᱡᱚᱢ ᱵᱟᱲᱟᱭᱮᱫᱤᱧ ᱪᱟᱞᱟᱣ ᱵᱟᱲᱟ ᱠᱟᱱᱟ ᱵᱤᱱ ᱥᱮ ᱵᱟᱝ ᱵᱩᱨᱩ ᱵᱚᱸᱜᱟ
ᱵᱩᱨᱩ ᱵᱚᱸᱜᱟ ᱫᱚ ᱦᱟᱸᱜ ᱵᱟᱹᱞᱤᱧ ᱥᱮᱱ ᱵᱟᱲᱟ ᱟᱠᱟᱱᱟ ᱢᱤᱫ ᱫᱷᱟᱣ ᱦᱟᱸᱜ ᱦᱳᱭᱳᱜ ᱠᱟᱱᱟ ᱦᱳᱭᱳᱜ ᱠᱟᱱᱟ ᱟᱫᱚ ᱫᱟᱜ ᱡᱟᱹᱯᱩᱫ ᱱᱚᱜ-ᱚᱭ ᱡᱟᱹᱯᱩᱫ ᱫᱟᱭ ᱟᱫᱚ ᱵᱟᱝ ᱪᱟᱞᱟᱣ ᱦᱩᱭ ᱠᱟᱱᱟ ᱱᱤᱭᱟᱹ ᱫᱷᱟᱣ ᱦᱚᱸ ᱱᱟᱜ ᱵᱟᱝ ᱪᱟᱞᱟᱣ ᱦᱩᱭᱮᱱᱟ ᱦᱚᱞᱟ ᱢᱟᱫᱷᱮᱨ ᱜᱮ ᱯᱟᱨᱚᱢᱮᱱᱟ ᱵᱟᱹᱞᱤᱧ ᱪᱟᱞᱟᱣ ᱠᱟᱱᱟ ᱟᱫᱚ ᱟᱹᱵᱤᱱ ᱜᱮᱵᱤᱱ ᱪᱟᱞᱟᱣ ᱟᱠᱟᱱ ᱠᱷᱟᱱ
ᱟᱹᱞᱤᱧ ᱦᱚᱸ ᱵᱟᱹᱞᱤᱧ ᱪᱟᱞᱟᱣ ᱵᱟᱲᱟ ᱠᱟᱱ ᱠᱷᱟᱱ ᱡᱚᱢ ᱵᱟᱲᱟ ᱠᱮᱫᱟᱞᱤᱧ ᱱᱚᱜᱼᱚᱭ ᱥᱳᱥᱟᱞ ᱢᱤᱰᱤᱭᱟ ᱠᱚᱨᱮ ᱧᱮᱞᱚᱜ ᱠᱟᱱᱟ ᱟᱨ ᱫᱚᱢᱮ ᱠᱚ ᱪᱟᱞᱟᱜ ᱠᱟᱱᱟ
ᱦᱮᱸ ᱦᱮᱸ
ᱟᱨ ᱪᱟᱞᱟᱣ ᱨᱮᱱᱟᱜ ᱤᱪᱪᱷᱟᱹ ᱫᱚ ᱢᱮᱱᱟᱜᱼᱟ ᱡᱟ ᱨᱚᱠᱚᱢ ᱮ ᱫᱟᱜ ᱡᱟᱹᱯᱩᱫ ᱫᱟ ᱟᱫᱚ ᱪᱟᱞᱟᱣ ᱠᱚ ᱵᱟᱝ ᱜᱟᱱᱚᱜ ᱠᱟᱱᱟ
ᱦᱮᱸ ᱦᱮᱸ ᱪᱟᱞᱟᱣ ᱨᱮᱱᱟᱜ ᱤᱪᱪᱷᱟᱹ ᱫᱚ ᱢᱮᱱᱟᱜ ᱜᱮᱭᱟ ᱟᱫᱚ ᱱᱚᱜᱼᱚᱭ ᱱᱚᱝᱠᱟᱭ ᱫᱟᱜ ᱡᱟᱹᱯᱩᱫᱮᱜᱼᱟ ᱪᱟᱞᱟᱣ ᱠᱟᱛᱮᱜ ᱦᱚᱸ ᱡᱚᱠᱷᱚᱱ ᱥᱩᱠᱛᱮ ᱵᱚᱸᱜᱟ ᱵᱩᱨᱩ ᱠᱚ ᱵᱟᱢ ᱧᱟᱢ ᱫᱟᱲᱮᱭᱟᱜᱼᱟ ᱚᱸᱰᱮ ᱵᱟᱢ ᱫᱟᱬᱟ ᱵᱟᱲᱟ ᱫᱟᱲᱮᱭᱟᱜᱼᱟ ᱫᱚᱢᱮ ᱞᱚᱥᱚᱫ ᱫᱚᱢᱮ ᱞᱚᱥᱚᱫ ᱠᱚᱜ ᱠᱟᱱᱟ ᱟᱨ ᱫᱟᱜ ᱡᱟᱹᱲᱤᱛᱮ ᱵᱩᱨᱩ ᱫᱮᱡ ᱦᱚᱸᱛᱚ ᱠᱟᱹᱴᱤᱡ ᱠᱚᱴᱷᱤᱱ ᱠᱟᱹᱢᱤ ᱠᱟᱱ ᱜᱮᱭᱟ
ᱠᱚᱴᱷᱤᱱ ᱠᱟᱹᱢᱤ ᱜᱮ ᱠᱟᱱᱟ ᱦᱮᱸ ᱦᱮᱸ ᱟᱨ ᱤᱧ ᱟᱸᱡᱚᱢ ᱵᱟᱲᱟᱭ ᱫᱟ ᱡᱮ ᱤᱭᱟᱹ ᱢᱟᱱᱮ ᱵᱩᱨᱩ ᱫᱮᱡ ᱞᱟᱹᱜᱤᱫ ᱛᱮ ᱥᱤᱲᱤ ᱠᱚᱠᱚ ᱵᱮᱱᱟᱣ ᱠᱮᱫᱟ ᱥᱮ ᱪᱮᱫ ᱚᱱᱠᱟ ᱢᱟᱱᱮ ᱚᱱᱠᱟ ᱯᱨᱚᱵᱞᱮᱢ ᱫᱚ ᱵᱟᱝ ᱦᱩᱭᱩᱜ ᱠᱟᱱᱟ ᱫᱮᱡ ᱨᱮ ᱟᱹᱰᱤ ᱠᱤᱪᱷᱩ ᱠᱚ ᱤᱭᱟᱹ ᱠᱮᱭᱟ ᱠᱟᱣ ᱫᱟᱠᱚ ᱞᱟᱦᱟ ᱛᱮ ᱪᱮᱫᱞᱮᱠᱟ ᱢᱟᱱᱮ ᱞᱟᱦᱟ ᱛᱮ ᱪᱮᱫᱮᱠᱟ ᱞᱚᱥᱚᱫᱚᱜ ᱛᱟᱦᱮᱸᱫ ᱚᱱᱠᱟ ᱫᱚ ᱵᱟᱝ ᱞᱚᱥᱚᱫᱚᱜ ᱠᱟᱱᱟ ᱛᱮᱦᱤᱧ ᱜᱟᱯᱟ ᱫᱚ ᱥᱤᱬᱤ ᱠᱚᱠᱚ ᱵᱮᱱᱟᱣ ᱠᱮᱫᱟ ᱫᱮᱡ ᱞᱟᱹᱜᱤᱫ ᱛᱮ
ᱦᱮᱸ ᱦᱮᱸ ᱪᱟᱞᱟᱜ ᱨᱮᱱᱟᱜ ᱤᱪᱪᱷᱟᱹ ᱠᱚᱫᱚ ᱢᱮᱱᱟᱜ ᱜᱮᱭᱟ ᱟᱫᱚ ᱦᱟᱸᱜ ᱟᱹᱰᱤ ᱫᱤᱱ ᱪᱟᱞᱟᱜᱼᱟ ᱟᱫᱚ ᱦᱟᱸᱜ ᱦᱤᱡᱩᱜ ᱠᱟᱱ ᱵᱚᱪᱷᱚᱨ ᱛᱮᱜᱮ ᱞᱮᱭ ᱦᱩᱭᱩᱜ ᱠᱟᱱᱟ ᱱᱩᱭ ᱡᱷᱚᱛᱚ ᱠᱷᱚᱱ ᱢᱟᱨᱟᱝ ᱵᱩᱨᱩ ᱠᱟᱱᱟ ᱛᱚ ᱱᱚᱜᱚᱭ ᱧᱮᱞ ᱟᱹᱜᱩ ᱠᱟᱜ ᱠᱷᱟᱱ ᱫᱚ ᱱᱟᱯᱟᱭᱟ ᱧᱮᱞ ᱟᱹᱜᱩ ᱨᱟᱠᱟᱵ ᱦᱩᱭᱩᱜᱼᱟ ᱦᱮᱸ ᱦᱮᱸ ᱟᱯᱮ ᱥᱮᱫ ᱫᱚ ᱟᱯᱮ ᱫᱤᱱ ᱱᱚᱝᱠᱟ ᱟᱵᱚ ᱛᱚ ᱦᱚᱜᱼᱚᱭ ᱛᱚ ᱜᱮᱞᱵᱟᱨ ᱜᱮᱞᱵᱟᱨ ᱪᱟᱸᱫᱚ ᱛᱟᱵᱚᱱ ᱟᱫᱚ ᱚᱠᱟ ᱵᱚᱸᱜᱟ ᱨᱮ ᱪᱮᱫ ᱠᱚ ᱚᱱᱠᱟ ᱢᱟᱨᱟᱝ ᱵᱚᱸᱜᱟ ᱠᱚ ᱦᱩᱭᱩᱜ ᱜᱮᱭᱟ ᱪᱮᱫ ᱠᱚ ᱚᱱᱠᱟ ᱯᱮ ᱢᱟᱱᱟᱣ ᱜᱮᱭᱟ
ᱟᱞᱮ ᱥᱮᱫ ᱫᱚ ᱚᱱᱠᱟ ᱢᱤᱫᱴᱮᱱ ᱯᱷᱮᱢᱟᱥ ᱯᱚᱨᱚᱵᱽ ᱦᱩᱭᱩᱜ ᱠᱟᱱᱟ ᱯᱟᱴᱟᱵᱤᱸᱫᱟᱹ ᱟᱸᱡᱚᱢ ᱵᱟᱲᱟ ᱠᱮᱫᱟᱵᱤᱱ
ᱦᱮᱸ ᱦᱮᱸ ᱟᱸᱡᱚᱢ ᱵᱟᱲᱟ ᱠᱟᱫᱟ ᱞᱤᱧ ᱚᱱᱟ ᱫᱚ ᱵᱟᱝ ᱟᱸᱡᱚᱢ ᱞᱮᱠᱟᱱ ᱠᱟᱛᱷᱟ ᱫᱚ ᱵᱟᱝ ᱠᱟᱱᱟ ᱦᱮᱸ ᱥᱮᱱ ᱵᱟᱲᱟ ᱟᱠᱟᱱ ᱢᱤᱫ ᱫᱷᱟᱣᱞᱤᱧ ᱥᱮᱱ ᱠᱟᱱ ᱜᱮ ᱪᱟᱞᱟᱣᱮᱱ ᱵᱚᱪᱷᱚᱨ
ᱟᱞᱮ ᱥᱮᱫ ᱫᱚ ᱚᱱᱟ ᱯᱟᱴᱟᱵᱤᱸᱫᱟᱹ ᱜᱮ ᱟᱹᱰᱤ ᱢᱟᱱᱮ ᱟᱹᱰᱤ ᱢᱟᱱᱮ ᱟᱹᱰᱤ ᱢᱚᱸᱡᱽ ᱛᱮ ᱦᱩᱭᱩᱜᱼᱟ ᱟᱹᱰᱤ ᱢᱟᱱᱮ ᱯᱷᱮᱢᱟᱥ ᱠᱚᱨᱟ ᱢᱤᱫᱴᱮᱱ ᱯᱚᱨᱚᱵᱽ ᱠᱟᱱᱟ
ᱦᱮᱸ ᱟᱫᱚ ᱟᱸᱡᱚᱢ ᱫᱚᱞᱤᱧ ᱟᱸᱡᱚᱢ ᱵᱟᱲᱟ ᱠᱟᱜ ᱜᱮᱭᱟ ᱧᱮᱞ ᱦᱚᱸᱞᱤᱧ ᱧᱮᱞ ᱵᱟᱲᱟ ᱠᱟᱜ ᱜᱮᱭᱟ ᱟᱫᱚ ᱩᱱᱟᱹᱜ ᱚᱱᱟ ᱤᱫᱤ ᱠᱟᱛᱮᱫ ᱫᱚ ᱦᱟᱸᱜ ᱵᱟᱰᱟᱭ ᱵᱟᱹᱱᱩᱜ ᱛᱟᱹᱞᱤᱧᱟ ᱟᱫᱚ ᱚᱸᱰᱮ ᱫᱚ ᱢᱟᱱᱮ ᱪᱮᱫ ᱞᱮᱠᱟ ᱠᱚ ᱵᱚᱸᱜᱟᱭᱟ ᱠᱟᱹᱴᱤᱡ ᱵᱤᱱ ᱪᱮᱜ ᱠᱚᱠᱚ ᱵᱚᱸᱜᱟᱭᱟ ᱥᱮ ᱪᱮᱫ ᱠᱚᱠᱚ ᱟᱹᱜᱩᱭᱟ ᱞᱟᱹᱭ ᱞᱮᱠᱷᱟᱱ ᱵᱤᱱ ᱡᱮᱦᱮᱛᱩ ᱟᱯᱮ ᱫᱤᱥᱚᱢ ᱨᱮᱱᱟᱜ ᱠᱟᱱᱟ ᱯᱟᱪᱮᱫ ᱟᱹᱵᱤᱱ ᱫᱚ ᱵᱟᱲᱟᱭ ᱢᱮᱱᱟᱜ ᱜᱮᱛᱟᱵᱤᱱᱟ ᱞᱟᱹᱭ ᱞᱮᱠᱷᱟᱱ ᱵᱤᱱ ᱵᱷᱟᱜᱤ ᱠᱚᱜᱼᱟ
ᱚᱸᱰᱮ ᱤᱭᱟᱹ ᱯᱩᱡᱟᱹ ᱠᱚ ᱦᱩᱭᱩᱜ ᱜᱮᱭᱟ ᱯᱟᱴᱟᱵᱤᱫᱟᱹ ᱨᱮ ᱟᱨ ᱯᱟᱛᱟ ᱦᱳᱭᱳᱜ ᱜᱮᱭᱟ ᱚᱱᱮ ᱮᱸᱱᱮᱡ ᱟᱠᱚ ᱟᱹᱰᱤ ᱥᱟᱺᱜᱤᱧ ᱥᱟᱜᱤᱧ ᱨᱮᱱ ᱦᱚᱲ ᱠᱚ ᱦᱤᱡᱩᱜᱼᱟ ᱯᱩᱡᱟᱹ ᱮᱢᱠᱩ ᱦᱤᱡᱩᱜᱼᱟ ᱚᱸᱰᱮ ᱢᱟᱱᱮ ᱯᱩᱡᱟᱹ ᱟᱨᱚ ᱢᱤᱫᱴᱮᱱ
ᱦᱩᱸ ᱜᱚᱴᱟ ᱠᱷᱚᱱ ᱵᱟᱝᱢᱟ ᱚᱸᱰᱮ ᱫᱚ ᱟᱹᱰᱤ ᱥᱟᱹᱜᱤᱧ ᱥᱟᱹᱜᱤᱧ ᱠᱷᱚᱱ ᱦᱚᱲ ᱠᱚ ᱦᱤᱡᱩᱜ ᱟᱠᱚ ᱞᱟᱹᱭᱟᱠᱚ
ᱦᱮᱸ ᱟᱹᱰᱤ ᱥᱟᱹᱜᱤᱧ ᱥᱟᱹᱜᱤᱧ ᱠᱷᱚᱱ ᱦᱚᱲ ᱠᱚ ᱦᱤᱡᱩᱜᱼᱟ ᱢᱟᱱᱮ ᱚᱸᱰᱮ ᱫᱚ ᱡᱚᱛᱚᱨ ᱨᱚᱠᱚᱢ ᱡᱤᱱᱤᱥ ᱧᱟᱢᱚᱜᱼᱟ ᱛᱚ ᱟᱫᱚ ᱡᱟᱦᱟᱸᱭᱟᱜ ᱡᱩᱫᱤ ᱡᱟᱦᱟᱸᱱᱟᱜ ᱫᱚᱨᱠᱟᱨ ᱠᱚ ᱛᱟᱦᱮᱸᱱ ᱛᱮ ᱛᱤᱨᱭᱳ ᱠᱚ ᱦᱮᱸᱥᱮ ᱴᱟᱢᱟᱠ ᱛᱩᱢᱫᱟᱜ ᱡᱷᱚᱛᱚ ᱨᱚᱠᱚᱢ ᱡᱤᱱᱤᱥ ᱥᱟᱹᱲᱤ ᱠᱷᱚᱱ ᱟᱨᱟᱢᱵᱚ ᱠᱟᱛᱮ ᱡᱷᱚᱛᱚ ᱨᱚᱠᱚᱢ ᱯᱩᱛᱷᱤ ᱠᱚ ᱡᱷᱚᱛᱚ ᱠᱤᱪᱷᱩ ᱧᱟᱢᱚᱜᱼᱟ ᱚᱱᱟᱞ ᱚᱱᱟ ᱠᱷᱟᱹᱛᱤᱨ ᱚᱸᱰᱮ ᱫᱚ ᱫᱚᱢᱮ ᱵᱷᱤᱲᱚᱜᱼᱟ ᱢᱟᱱᱮ
ᱟᱵᱚ ᱥᱟᱱᱛᱟᱲ ᱟᱵᱚ ᱥᱟᱱᱛᱟᱲ ᱥᱚᱢᱟᱡᱽ ᱨᱮᱱᱟᱜ ᱞᱟᱹᱭ ᱞᱤᱠ ᱠᱷᱟᱱ ᱫᱚ ᱞᱟᱹᱭᱟᱠᱚ ᱟᱸᱡᱚᱢ ᱢᱟᱨᱟᱝ ᱯᱚᱨᱚᱵᱽ ᱠᱟᱱᱟ ᱟᱨ ᱡᱟᱦᱟᱸ ᱠᱚ ᱫᱚᱨᱠᱟᱨ ᱟᱵᱚ ᱥᱟᱱᱛᱟᱲ ᱥᱚᱢᱟᱡᱽ ᱞᱟᱹᱜᱤᱫ ᱛᱮᱭ ᱡᱷᱚᱛᱚ ᱠᱤᱪᱷᱩ ᱜᱮ ᱧᱟᱢᱚᱜ ᱜᱮᱭᱟ
ᱦᱮᱸ